ᱦᱮᱞᱳ᱾
ᱦᱩᱸ ᱜᱚᱝᱠᱮ᱾
ᱦᱩᱸ ᱜᱚᱝᱠᱮ ᱡᱚᱦᱟᱨ ᱜᱮ ᱾
ᱡᱚᱦᱟᱨ ᱜᱮ ᱡᱚᱦᱟᱨ ᱜᱮ᱾
ᱦᱟ ᱜᱚᱝᱠᱮ ᱟᱵᱤᱱ ᱫᱚ ᱯᱷᱩᱴᱵᱚᱞ ᱠᱷᱮᱞ ᱜᱮᱭᱟ ᱵᱤᱱ ᱵᱟᱝ᱾
ᱦᱳᱭ ᱦᱳᱭ, ᱟᱹᱞᱤᱧ ᱫᱚ ᱯᱷᱩᱴᱵᱚᱞ ᱞᱤᱧ ᱠᱷᱮᱞ ᱵᱟᱲᱟᱭ ᱜᱮᱭᱟ ᱾
ᱟᱪᱪᱷᱟ᱾
ᱦᱮᱸ, ᱞᱟᱹᱭ ᱜᱮᱭᱟ ᱠᱚ ᱛᱚ ᱢᱟᱱᱮ ᱯᱷᱩᱴᱵᱚᱞ ᱠᱚ ᱠᱷᱮᱞ ᱵᱟᱲᱟ ᱞᱮᱠᱷᱟᱱ, ᱥᱚᱨᱤᱨ ᱠᱚᱦᱚᱸ ᱵᱷᱟᱜᱤ ᱜᱮ
ᱟᱪᱪᱷᱟ ᱾
ᱠᱷᱮᱞᱟ ᱫᱷᱩᱞᱟ ᱵᱟᱝ ᱨᱮᱦᱚᱸ ᱵᱷᱟᱜᱤ ᱡᱤᱱᱤᱥ ᱜᱤ ᱠᱟᱱᱟ᱾ ᱢᱤᱫ ᱫᱤᱠ ᱫᱤᱭᱮ ᱛᱷᱮᱠᱮ ᱫᱚ ᱢᱤᱫ ᱫᱤᱠ ᱫᱤᱭᱮ ᱛᱷᱮᱠᱮ ᱫᱚ ᱠᱷᱟᱨᱟᱯ ᱦᱚᱸ ᱠᱷᱟᱨᱟᱯᱟ ᱾ ᱟᱱᱮ ᱡᱟᱦᱟᱸ ᱵᱟᱡᱟᱣ ᱢᱟᱡᱟᱣ ᱠᱚᱨᱮᱱᱟᱜ ᱵᱚᱛᱚᱨ ᱛᱟᱦᱮᱱᱟ ᱾ ᱦᱟᱸ ᱱᱤᱡᱮ ᱫᱚ ᱦᱟᱸᱜ ᱢᱟᱱᱮᱼᱼ ᱡᱟᱦᱟᱸ ᱟᱨ ᱠᱚᱫᱚ ᱟᱵᱚ ᱫᱚ ᱦᱟᱸᱜ ᱠᱟᱹᱴᱤᱡ ᱯᱚᱭᱥᱟ ᱠᱚ ᱯᱚᱭᱥᱟ ᱠᱚ ᱫᱚ ᱠᱟᱹᱴᱤᱡ ᱵᱚᱱ ᱠᱚᱢ ᱵᱟᱲᱟ ᱧᱚᱜ ᱜᱮᱭᱟ, ᱟᱫᱚ ᱚᱱᱟ ᱵᱟᱡᱟᱣ ᱢᱟᱡᱟᱣ ᱞᱮᱱᱠᱷᱟᱱ ᱾ ᱜᱮ ᱦᱟᱜ ᱮᱠᱷᱚᱱ ᱢᱟᱱᱮ ᱠᱟᱹᱴᱤᱡ ᱴᱷᱤᱠ ᱵᱟᱲᱟ ᱛᱮ ᱠᱟᱹᱴᱤᱡ ᱥᱚᱢᱚᱭ ᱞᱟᱜᱟᱣ ᱜᱚᱫᱚᱜ ᱛᱟᱵᱚᱱᱟ ᱾
ᱛᱟᱦᱞᱮ ᱜᱚᱝᱠᱮ ᱟᱹᱵᱤᱱ ᱫᱚ ᱛᱤᱱᱟᱹᱜ ᱥᱮᱨᱢᱟ ᱠᱷᱚᱱ ᱠᱷᱮᱞ ᱟᱹᱜᱩᱭ ᱫᱟᱵᱤᱱ?
ᱦᱩᱸ?
ᱛᱤᱱᱟᱹᱜ ᱛᱤᱱᱟᱹᱜ ᱥᱮᱨᱢᱟ ᱠᱷᱚᱡ ᱠᱷᱮᱞ ᱟᱜᱩᱭ ᱫᱟᱵᱤᱱ?
ᱠᱷᱮᱞ ᱫᱚ ᱜᱚᱝᱠᱮ ᱟᱞᱤᱧ ᱫᱚ ᱚᱱᱮ ᱠᱟᱹᱴᱤᱡ ᱠᱷᱚᱱᱟᱜ ᱜᱮᱞᱤᱧ ᱠᱷᱮᱞ ᱟᱹᱜᱩ ᱠᱟᱜ-ᱟ ᱾
ᱟᱪᱪᱷᱟ᱾
ᱠᱟᱴᱤᱡ ᱠᱷᱚᱱᱟᱜ ᱜᱮᱞᱤᱧ ᱠᱷᱮᱞ ᱟᱹᱜᱩ ᱠᱟᱜ-ᱟ ᱪᱮᱫᱟᱜ ᱥᱮ ᱢᱟᱱᱮ ᱵᱟᱵᱟ ᱛᱟᱠᱚ ᱦᱚᱸᱠᱚ ᱢᱟᱱᱮ ᱵᱟᱵᱟ ᱛᱟᱠᱚ ᱦᱚᱸ ᱠᱷᱮᱞ ᱵᱟᱲᱟ ᱞᱤᱧ ᱧᱮᱞ ᱟᱠᱟᱫ ᱠᱚᱣᱟ ᱟᱫᱚ ᱩᱱᱠᱩ ᱜᱮᱠᱚ ᱥᱮᱬᱟ ᱵᱟᱲᱟ ᱠᱟᱱ ᱞᱮᱭᱟ ᱟᱨ ᱱᱟᱦᱟᱜ ᱢᱟᱱᱮ ᱤᱥᱠᱩᱞ ᱠᱚᱨᱮ ᱡᱚᱠᱷᱚᱱ ᱞᱤᱧ ᱯᱟᱲᱦᱟᱣ ᱵᱟᱲᱟᱜ ᱛᱟᱦᱮᱸᱜᱼᱟ ᱾ ᱚᱸᱰᱮ ᱠᱷᱚᱱᱟᱜ ᱦᱚᱸ ᱥᱯᱳᱨᱴ ᱨᱮᱱᱟᱜ ᱢᱤᱫᱴᱮᱱ ᱢᱟᱱᱮ ᱵᱮᱯᱟᱨ ᱛᱟᱦᱮᱸ ᱠᱟᱱᱟ ᱚᱸᱰᱮ, ᱛᱚ ᱚᱱᱟ ᱠᱚᱨᱮ ᱦᱚᱸ ᱯᱟᱴᱤᱥᱤᱯᱮᱴ ᱠᱚ ᱮᱢ ᱵᱟᱲᱟ ᱦᱩᱭ ᱞᱮᱱ ᱛᱟᱦᱮᱜᱼᱟ ᱾ ᱛᱚ ᱚᱱᱠᱟ ᱚᱱᱠᱟ ᱛᱮᱜᱮ ᱟᱫᱚ ᱤᱥᱠᱩᱞ ᱛᱚᱨᱚᱯᱷ ᱠᱷᱚᱱᱟᱜ ᱠᱷᱮᱞ, ᱛᱟᱨᱯᱚᱨᱮ ᱱᱚᱣᱟ ᱠᱚᱞᱮᱡᱽ ᱠᱚᱨᱮ ᱠᱚ ᱠᱷᱚᱱᱟᱜ ᱦᱚᱸ ᱠᱷᱮᱞ᱾ ᱚᱱᱠᱟ ᱚᱱᱠᱟ ᱛᱮᱜᱮ ᱟᱫᱚ ᱞᱤᱧ ᱠᱷᱮᱞ ᱵᱟᱲᱟᱭ ᱮᱫ ᱜᱮᱭᱟ ᱦᱟᱸᱜ ᱱᱮᱛᱟᱨ ᱦᱚᱸ ᱦᱟᱸᱜ᱾
ᱟᱪᱪᱷᱟ,
ᱟᱨ ᱛᱟᱦᱚᱞᱮ ᱜᱚᱝᱠᱮ ᱟᱹᱵᱤᱱ ᱫᱚᱵᱤᱱ ᱠᱷᱮᱞ ᱵᱟᱲᱟᱭ ᱜᱮᱭᱟ ᱥᱮ ᱵᱟᱝ ᱛᱟᱦᱞᱮ?
ᱵᱟᱝ ᱱᱮᱛᱟᱨ ᱫᱚ ᱵᱟᱝ ᱠᱷᱮᱞ ᱜᱮᱭᱤᱧ᱾
ᱟᱪᱪᱷᱟ
ᱟᱞᱮ ᱤᱥᱠᱩᱞ ᱞᱟᱭᱤᱯᱷ ᱨᱮᱫᱚ ᱛᱚᱠᱷᱚᱱ ᱫᱚ ᱠᱷᱮᱞ ᱵᱟᱲᱟᱭ ᱦᱩᱭᱩᱜ ᱛᱟᱦᱤᱡ᱾
ᱚᱸ
ᱛᱚᱠᱷᱚᱱ ᱫᱚ ᱥᱚᱢᱚᱭ ᱛᱟᱦᱮ ᱠᱟᱱᱟ ᱟᱫᱚ ᱱᱤ- ᱛᱚᱜ ᱫᱚ ᱦᱟᱨᱟᱜ ᱠᱟᱱᱟ ᱨᱮ᱾ ᱚᱱᱠᱟᱜ ᱜᱮ ᱫᱟᱭᱤᱛᱚ ᱠᱚ ᱦᱤᱡᱩᱜ ᱠᱟᱱᱟ ᱦᱩᱭᱩᱜ ᱠᱟᱱᱟ᱾
ᱟᱪᱪᱷᱟ ᱟᱪᱪᱷᱟ, ᱛᱟᱦᱚᱞᱮ ᱱᱤᱛᱚᱜ ᱫᱚ ᱦᱟᱸᱜ ᱮᱰᱩᱠᱮᱥᱚᱱ ᱢᱟᱱᱮ ᱵᱷᱟᱹᱜᱤ ᱜᱮᱵᱤᱱ ᱚᱞᱚᱜ ᱯᱟᱲᱦᱟᱜ ᱠᱟᱱᱟ ᱛᱟᱦᱚᱞᱮ ᱵᱟᱝ?
ᱦᱮᱸ ᱱᱤᱛᱚᱜ ᱫᱚ ᱯᱟᱲᱦᱟᱜ ᱜᱮ ᱦᱩᱭᱩᱜ ᱠᱟᱱ᱾
ᱟᱪᱪᱷᱟ ᱟᱪᱪᱷᱟ, ᱛᱟᱦᱚᱞᱮ ᱪᱮᱫ ᱵᱤᱱ ᱪᱮᱫ ᱫᱮᱵᱤᱱ ᱠᱚᱨᱟᱣᱮᱫ-ᱟ ᱜᱚᱝᱠᱮ ᱛᱟᱦᱚᱞᱮ?
ᱤᱧ ᱫᱚ ᱟᱭ ᱴᱤ ᱟᱭ ᱛᱮ ᱠᱚᱨᱟᱣ ᱫᱤᱧ᱾
ᱟᱪᱪᱷᱟ ᱟᱪᱪᱷᱟ ᱟᱭ ᱴᱤ ᱟᱭ ᱛᱮᱢ ᱠᱚᱨᱟᱣ ᱮᱜ-ᱟ ᱵᱟᱝ, ᱵᱷᱟᱹᱜᱤ ᱠᱟᱛᱷᱟ᱾ ᱠᱟᱱᱟ ᱚᱱᱟ ᱦᱚᱸ, ᱱᱮᱛᱟᱨ ᱫᱚ ᱢᱟᱱᱮ ᱪᱮᱫ ᱞᱤᱧ ᱞᱟᱹᱭᱟ ᱢᱟᱱᱮ ᱯᱟᱲᱦᱟᱣ ᱵᱟᱲᱟ ᱠᱚᱦᱚᱸ ᱫᱚᱨᱠᱟᱨᱚᱜ ᱠᱟᱱ ᱜᱮᱭᱟ᱾
ᱦᱩᱸ,
ᱟᱵᱚ ᱥᱟᱱᱛᱷᱟᱞ ᱢᱟ ᱢᱟᱱᱮ ᱟᱹᱰᱤ ᱜᱟᱱ ᱜᱮ ᱚᱞᱚᱜ ᱯᱟᱲᱦᱟᱜ ᱫᱤᱠ ᱫᱤᱭᱮ ᱛᱮᱜᱮ ᱛᱟᱭᱱᱚᱢ ᱨᱮ ᱢᱮᱱᱟᱜ ᱵᱚᱱᱟ᱾ ᱛᱚ ᱯᱟᱲᱦᱟᱣ ᱵᱟᱲᱟ ᱵᱷᱟᱹᱜᱤ ᱡᱤᱱᱤᱥ ᱜᱮ ᱠᱟᱱᱟ ᱮᱠᱫᱚᱢ᱾
ᱦᱩᱸ ᱱᱤᱛᱚᱜ ᱫᱚ ᱟᱸᱡᱚᱢᱚᱜ ᱜᱮᱭᱟ ᱡᱮ ᱥᱟᱱᱛᱟᱲ ᱟᱜ ᱫᱚ ᱠᱟᱹᱴᱤᱡ ᱥᱩᱡᱳᱜᱽ ᱥᱩᱵᱤᱫᱟ ᱛᱟᱦᱮᱸᱱ ᱜᱮᱭᱟ᱾
ᱦᱮᱸ ᱦᱮᱸ ᱦᱮᱸ ᱦᱮᱸ ᱜᱚᱝᱠᱮ ᱚᱱᱟ ᱫᱚ ᱥᱟᱹᱨᱤ ᱠᱟᱛᱷᱟ ᱠᱟᱱ ᱜᱮᱭᱟ᱾ ᱢᱟᱱᱮ ᱟᱹᱰᱤ ᱜᱟᱱ ᱜᱮ ᱥᱩᱡᱳᱜᱽ ᱥᱩᱵᱤᱫᱷᱟ ᱫᱚ- ᱠᱚ ᱮᱢ ᱟᱠᱟᱫ ᱵᱚᱱᱟ᱾
ᱦᱮᱸ
ᱠᱤᱱᱛᱩ ᱛᱚᱵᱩᱣ ᱢᱟᱱᱮ ᱵᱟᱵᱚᱱ ᱚᱱᱟ ᱢᱟᱱᱮ ᱯᱷᱟᱭᱫᱟ ᱴᱟᱜ ᱵᱟᱵᱚᱱ ᱦᱟᱛᱟᱣ ᱫᱟᱲᱮᱭᱟᱜ ᱠᱟᱱᱟ᱾
ᱦᱳᱭ,
ᱢᱟᱱᱮ ᱟᱵᱚᱱᱟᱜ ᱡᱷᱚᱛᱚ ᱫᱤᱠ ᱫᱤᱭᱮ ᱛᱷᱮᱠᱮ ᱜᱮ ᱵᱚᱞᱛᱮ ᱜᱮᱞᱮ ᱥᱩᱵᱤᱫᱷᱟ ᱦᱚᱸ ᱢᱮᱱᱟᱜ-ᱟ᱾
ᱦᱩᱸ
ᱪᱮᱫᱟᱜ ᱥᱮ ᱢᱟᱱᱮ ᱟᱵᱚᱱᱟᱜ ᱡᱟᱦᱟᱸ ᱱᱚᱣᱟ ᱵᱷᱮᱠᱮᱱᱥᱤ ᱠᱚ ᱡᱟᱦᱟᱸ ᱰᱤᱯᱷᱮᱱᱥ ᱞᱟᱭᱤᱱ ᱨᱮ ᱵᱷᱮᱠᱮᱱᱥᱤ ᱚᱰᱳᱝ ᱚᱜ ᱜᱮᱭᱟ ᱡᱚᱛᱚ ᱨᱮᱜᱮ ᱢᱟᱱᱮ ᱡᱮᱢᱚᱱ ᱟᱵᱚᱱᱟᱜ ᱮᱡᱽ ᱠᱚᱨᱮᱱᱟᱜ ᱮᱡᱽ ᱞᱤᱢᱤᱴ ᱦᱚᱸ ᱟᱵᱚ ᱯᱟᱸᱪ ᱦᱟᱡᱟᱨ ᱪᱷᱟᱲ ᱵᱚᱱ ᱧᱟᱢᱟ᱾ ᱥᱟᱭᱤᱴ ᱨᱮᱱᱟᱜ ᱦᱚᱸ ᱪᱷᱟᱲ ᱵᱚᱱ ᱧᱟᱢᱟ᱾ ᱱᱚᱣᱟ ᱠᱚᱨᱮ ᱱᱟᱜ ᱢᱚᱴᱟᱢᱩᱴᱤ ᱱᱚᱝᱠᱟ ᱟᱵᱚᱱᱟᱜ ᱪᱷᱟᱲ ᱢᱮᱱᱟᱜ ᱟᱠᱟᱫᱟ ᱠᱤᱪᱷᱩ ᱢᱟᱱᱮ ᱡᱟᱦᱟᱸ ᱟᱵᱚᱱᱟᱜ ᱮᱥ ᱴᱤ ᱠᱟᱥᱴ ᱨᱮᱱ ᱢᱮᱱᱟᱜ ᱠᱚᱣᱟ ᱥᱟᱱᱛᱟᱞ ᱠᱚ ᱞᱟᱹᱜᱤᱫ᱾
ᱦᱩᱸ
ᱟᱹᱰᱤ ᱜᱟᱱ ᱜᱮ ᱪᱷᱟᱲ ᱠᱚ ᱮᱢ ᱟᱠᱟᱫ ᱵᱚᱱᱟ ᱢᱚᱴᱟ-ᱢᱩᱴᱤ᱾ ᱠᱤᱱᱛᱩ ᱛᱚᱵᱩᱳ ᱢᱟᱱᱮ ᱯᱷᱟᱭᱫᱟ ᱫᱚ ᱵᱟᱵᱚᱱ ᱦᱟᱛᱟᱣ ᱫᱟᱲᱮᱭᱟᱜ ᱠᱟᱱᱟ᱾
ᱪᱮᱫᱟᱜ ᱵᱟᱝ ᱦᱟᱛᱟᱣ ᱫᱟᱲᱮᱭᱟᱜ ᱠᱟᱱᱟ ᱵᱚᱱ ᱵᱟᱰᱟᱭ ᱜᱮᱭᱟᱵᱤᱱ?
ᱦᱮᱸ ᱦᱮᱸ ᱱᱚᱣᱟ ᱚᱞᱚᱜ ᱯᱟᱲᱦᱟᱜ ᱫᱤᱠ ᱫᱤᱭᱮ ᱛᱷᱮᱠᱮ ᱢᱟᱱᱮ ᱚᱞᱚᱜ ᱯᱟᱲᱦᱟᱜ ᱵᱟᱝ ᱠᱚ ᱚᱞᱚᱜ ᱯᱟᱲᱦᱟᱜ ᱠᱟᱱᱟ ᱜᱤᱫᱽᱨᱟᱹ ᱠᱚ ᱱᱮᱛᱟᱨ ᱢᱟᱱᱮ ᱡᱮᱢᱚᱱ ᱱᱤᱛᱳᱜ ᱯᱨᱳᱜᱨᱟᱢ ᱠᱚ ᱦᱩᱭᱩᱜ ᱠᱟᱱᱟ ᱯᱨᱳᱜᱨᱟᱢ, ᱫᱟᱬᱟᱱ ᱛᱟᱨᱯᱚᱨᱮ ᱦᱮᱸ ᱱᱚᱣᱟ ᱢᱳᱵᱟᱭᱤᱞ ᱦᱚᱸ ᱠᱤᱪᱷᱩ ᱢᱟᱱᱮ ᱢᱳᱵᱟᱭᱤᱞ ᱧᱟᱢ ᱞᱮᱠᱷᱟᱱ ᱢᱟ ᱟᱹᱰᱤᱜᱟᱱ ᱜᱤᱫᱽᱨᱟᱹ ᱢᱟᱱᱮ ᱦᱟᱱᱟ ᱱᱟᱣᱟ ᱵᱷᱩᱞᱵᱷᱟᱞ ᱠᱚ ᱠᱟᱹᱢᱤᱭᱮᱫᱼᱟ, ᱱᱚᱝᱠᱟᱱᱟᱜ ᱟᱨᱠᱤ᱾ ᱟᱨ ᱚᱲᱟᱜ ᱠᱚ ᱦᱚᱲ ᱠᱚᱦᱚᱸ ᱢᱮᱱᱟᱜ ᱠᱟᱫᱟ ᱫᱳᱥ ᱫᱚ ᱚᱲᱟᱜ ᱦᱚᱲ ᱦᱚᱸ ᱢᱟᱱᱮ ᱯᱟᱲᱦᱟᱜ ᱫᱚ ᱠᱳᱞ ᱫᱚᱨᱠᱟᱨᱚᱜ ᱠᱟᱱᱟ ᱜᱤᱫᱽᱨᱟᱹ ᱠᱚ
ᱦᱮᱸ
ᱪᱮᱫᱟᱜ ᱥᱮ ᱱᱤᱭᱟᱹ ᱥᱚᱢᱚᱭ ᱫᱚ ᱛᱚ ᱢᱟᱱᱮ ᱢᱤᱫᱴᱮᱱ ᱥᱤᱠᱠᱷᱟ ᱫᱚ ᱫᱚᱨᱠᱟᱨᱚᱜ ᱠᱟᱱ ᱜᱮᱭᱟ᱾
ᱟᱫᱚ ᱡᱷᱚᱛᱚ ᱠᱷᱚᱱ ᱢᱟᱨᱟᱝ ᱡᱷᱚᱛᱚ ᱠᱷᱚᱱ ᱢᱟᱲᱟᱝ ᱫᱚ ᱜᱟᱨᱡᱮᱱ
ᱦᱮᱸ ᱦᱮᱸ
ᱜᱟᱨᱡᱮᱱ ᱡᱩᱫᱤ ᱡᱟᱸᱦᱟᱸᱱᱟᱜ ᱵᱟᱝ ᱞᱟ. ᱭᱟ ᱛᱚ ᱜᱤᱫᱽᱨᱟᱹ ᱫᱚ ᱪᱤᱠᱟᱹᱛᱮ
ᱦᱮᱸ ᱦᱮᱸ ᱢᱟᱱᱮ ᱵᱟᱯ-ᱫᱟ ᱛᱟ ᱟᱠᱚᱣᱟᱜ ᱵᱚᱭᱮᱥ ᱨᱮᱫᱚ ᱛᱩᱵᱩ ᱵᱟᱝᱠᱷᱟᱱᱟᱜ ᱢᱟᱱᱮ ᱯᱚᱭᱥᱟ ᱠᱩᱲᱤ ᱠᱚ ᱠᱟᱹᱴᱤᱡ ᱠᱚᱢ ᱧᱚᱸᱜ ᱠᱚ ᱛᱟᱦᱮᱸ ᱠᱟᱱᱟ᱾ ᱚᱱᱟ ᱛᱮ ᱢᱟᱱᱮ ᱵᱟᱝ ᱠᱚ ᱯᱟᱲᱦᱟᱣ ᱫᱟᱲᱮ ᱠᱟᱫᱟ ᱱᱩᱱᱟᱹᱜ ᱫᱷᱟᱹᱵᱤᱡ ᱫᱚ ᱱᱮᱛᱟᱨ ᱡᱮᱢᱚᱱ ᱱᱤᱭᱟᱹ ᱡᱮᱱᱨᱮᱥᱚᱱ ᱨᱮᱫᱚ, ᱠᱚᱢ ᱵᱤᱥᱤ ᱡᱷᱚᱛᱚ ᱚᱲᱟᱜ ᱨᱮᱜᱮ ᱢᱚᱴᱟᱢᱩᱴᱤ ᱢᱟᱱᱮ ᱢᱤᱫᱴᱮᱱ ᱜᱤᱫᱽᱨᱟᱹ ᱯᱟᱲᱦᱟᱣ ᱞᱮᱠᱟ ᱫᱚ ᱦᱟᱸᱜ ᱯᱚᱭᱥᱟ ᱫᱚ ᱦᱟᱸᱜ ᱢᱮᱱᱟᱜ ᱠᱟᱜ ᱜᱮᱭᱟ ᱛᱚ ᱢᱟᱱᱮ ᱜᱤᱫᱽᱨᱟᱹ ᱯᱤᱫᱽᱨᱟᱹ ᱫᱚ ᱯᱟᱲᱦᱟᱣ ᱠᱚᱫᱚ ᱩᱪᱤᱛ ᱠᱟᱱ ᱜᱮᱭᱟ ᱦᱮᱸ᱾ ᱵᱷᱚᱵᱤᱥᱚᱛ ᱨᱮ ᱡᱩᱫᱤ ᱡᱟᱸᱦᱟᱱᱼᱟᱜ ᱜᱮᱢ ᱪᱤᱠᱟᱹ ᱫᱟᱲᱮᱭᱟᱜᱼᱟ ᱢᱤᱫᱴᱮᱱ᱾
ᱢᱟᱱᱮ ᱱᱤᱡᱮᱨᱟᱜ ᱡᱟᱸᱜᱟ ᱛᱮ ᱛᱤᱸᱜᱩ ᱫᱟᱲᱮᱭᱟᱜᱼᱟ ᱱᱚᱣᱟᱜ ᱜᱮ ᱟᱹᱰᱤ ᱢᱟᱨᱟᱝ᱾
ᱱᱤᱛᱚᱜ ᱢᱟ ᱢᱟᱫᱽᱫᱷᱚᱢᱤᱠ ᱯᱟᱥ ᱞᱮᱠᱷᱟᱱ ᱜᱮ ᱮᱭᱤᱪᱮᱥ ᱯᱟᱥ ᱞᱮᱠᱷᱟᱱ ᱜᱮ ᱪᱟᱠᱨᱤ᱾
ᱦᱮᱸ ᱦᱮᱸ
ᱦᱩᱸ
ᱟᱫᱚ ᱛᱟᱞᱦᱮ ᱢᱟᱱᱮ ᱚᱱᱟ ᱰᱤᱯᱷᱮᱱᱥ ᱞᱟᱭᱤᱱ ᱠᱚᱨᱮ ᱛᱟᱦᱚᱞᱮ ᱢᱟᱱᱮ ᱯᱷᱚᱨᱚᱢ ᱠᱚᱵᱤᱱ ᱯᱷᱤᱞᱟᱯ ᱵᱟᱲᱟᱮᱜᱼᱟ ᱥᱮ ᱵᱟᱝ ᱛᱟᱦᱚᱞᱮ᱾
ᱦᱮᱸ ᱯᱷᱤᱞᱟᱯ ᱫᱚ ᱯᱷᱤᱞᱟᱯ ᱯᱩᱨᱚᱱ ᱦᱩᱭᱩᱜ ᱜᱮᱭᱟ᱾
ᱟᱪᱪᱷᱟ ᱟᱪᱪᱷᱟ ᱛᱟᱞᱦᱮ ᱯᱷᱤᱞᱟᱯ ᱟᱠᱟᱜ ᱵᱤᱱ ᱵᱟᱝ᱾
ᱦᱮᱸ ᱟᱫᱚ ᱫᱮᱠᱷᱤ ᱠᱟᱹᱢᱤ ᱜᱮ ᱧᱟᱢᱚᱜ ᱟᱥᱮ ᱵᱟᱝ᱾
ᱟᱪᱪᱷᱟ ᱟᱪᱪᱷᱟ ᱜᱚᱝᱠᱮ ᱚᱱᱟ ᱫᱚ ᱪᱮᱥᱴᱟ ᱨᱮ ᱛᱟᱦᱮᱸᱱ ᱠᱷᱟᱱ ᱫᱚ ᱦᱟᱸᱜ ᱧᱟᱢᱚᱜ ᱠᱟᱱ ᱜᱮᱭᱟ ᱪᱮᱥᱴᱟ ᱨᱮ ᱮ ᱛᱟᱦᱮᱸ ᱞᱮᱱᱠᱷᱟᱱ ᱫᱚ ᱧᱟᱢᱚᱜ ᱜᱮᱭᱟ᱾
ᱦᱮᱸ ᱟᱫᱚ ᱱᱤᱛᱚᱜ ᱫᱚ ᱱᱚᱣᱟ ᱠᱟᱨᱚᱱ ᱛᱮ ᱥᱟᱱᱛᱟᱲ ᱠᱚ ᱮᱠᱷᱳ ᱛᱟᱭᱱᱚᱢ ᱨᱮ ᱦᱮᱱᱟᱜ ᱠᱚᱣᱟ᱾ ᱢᱚᱱᱮ ᱵᱤᱱ ᱱᱤᱛᱚᱜ ᱠᱚᱢ ᱵᱚᱭᱮᱥ ᱨᱮ ᱡᱟᱶᱟᱭᱼᱚᱜ ᱠᱟᱱᱟ ᱠᱚ᱾
ᱦᱮᱸ ᱚᱱᱟ ᱦᱚᱸ ᱠᱟᱛᱷᱟ ᱠᱟᱱ ᱜᱮᱭᱟ᱾
ᱟᱹᱰᱤ ᱜᱟᱱ ᱜᱮ ᱠᱚᱲᱟ ᱜᱤᱫᱽᱨᱟᱹ ᱠᱩᱲᱤ ᱜᱤᱫᱽᱨᱟᱹ ᱜᱮ ᱠᱚᱢ ᱵᱚᱭᱮᱥ ᱨᱮᱠᱚ ᱡᱟᱶᱟᱭᱼᱚᱜ ᱠᱟᱱᱟ᱾
ᱱᱚᱣᱟ ᱠᱟᱨᱚᱱ ᱛᱮᱜᱮ ᱟᱵᱚ ᱥᱟᱱᱛᱟᱲ ᱠᱟ ᱛᱟᱭᱢ ᱨᱮ᱾
ᱦᱮᱸ ᱜᱚᱝᱠᱮ ᱱᱚᱸᱜᱼᱱᱟ ᱦᱚᱸ ᱥᱟᱹᱨᱤ ᱜᱮ ᱢᱟᱱᱮ ᱩᱱᱟᱹᱜ ᱠᱚᱢ ᱵᱚᱭᱮᱥ ᱨᱮᱫᱚ᱾ ᱢᱳᱴᱟᱢᱩᱴᱤ ᱮᱠᱪᱩᱭᱮᱞᱤ ᱠᱚᱲᱟ ᱜᱤᱫᱽᱨᱟᱹ ᱟᱜ ᱫᱚ ᱡᱮᱢᱚᱱ ᱮᱠᱩᱥ᱾ ᱟᱨ ᱠᱩᱲᱤ ᱜᱤᱫᱽᱨᱟᱹ ᱟᱜ ᱫᱚ ᱟᱴᱷᱨᱚ᱾ ᱞᱮᱠᱷᱟᱱ ᱫᱚ ᱢᱚᱴᱟᱢᱩᱴᱤ ᱚᱱᱟ ᱫᱚ ᱡᱳᱜᱜᱳ ᱢᱟᱱᱮ ᱦᱩᱭ ᱠᱟᱱᱟ᱾ ᱠᱤᱱᱛᱩ ᱟᱵᱚ ᱥᱟᱱᱛᱟᱲ ᱮᱢᱚᱱᱼᱴᱚᱜ ᱠᱟᱱᱟ, ᱡᱮ ᱯᱚᱱᱮᱨᱚ ᱥᱳᱞᱞᱳ ᱵᱚᱭᱮᱥ ᱨᱮᱱ ᱠᱩᱲᱤ ᱜᱤᱫᱽᱨᱟᱹ ᱠᱚᱦᱚᱸ ᱠᱚ ᱡᱟᱶᱟᱭᱼᱚᱜ ᱠᱟᱱᱟ᱾
ᱦᱩᱸ᱾
ᱱᱚᱣᱟ ᱠᱚᱫᱚ ᱴᱷᱤᱠ ᱢᱟᱱᱮ ᱵᱟᱝ ᱦᱩᱭᱩᱜ ᱠᱟᱱᱟ᱾
ᱦᱩᱸ, ᱟᱫᱚ ᱱᱚᱣᱟ ᱫᱚ ᱜᱟᱨᱡᱮᱱ ᱡᱩᱫᱤ ᱟᱭᱳ ᱦᱚᱲ ᱠᱚ ᱡᱩᱫᱤ ᱴᱷᱤᱠ ᱛᱟᱦᱮᱸᱱᱟ ᱠᱚ ᱛᱟᱦᱚᱞᱮ ᱦᱚᱭᱛᱚ ᱱᱚᱣᱟ ᱫᱚ ᱵᱟᱝ ᱪᱮᱧᱡᱚᱜᱼᱟ᱾
ᱦᱩᱸ᱾ ᱜᱟᱨᱡᱮᱱ ᱦᱚᱸ ᱴᱷᱤᱠ ᱫᱚᱨᱠᱟᱨᱚᱜ ᱠᱟᱱᱟ᱾
ᱟᱫᱚ ᱥᱟᱨᱟ ᱧᱤᱫᱟᱹ ᱚᱱᱟ ᱯᱨᱳᱜᱨᱟᱢ ᱦᱩᱭᱩᱜ ᱠᱟᱱᱟ᱾
ᱦᱳᱭ ᱱᱮᱛᱟᱨ ᱟᱵᱟᱨ ᱥᱤᱧ ᱧᱤᱫᱟᱹ ᱢᱟᱱᱮ ᱯᱨᱳᱜᱨᱟᱢ ᱦᱩᱭᱩᱜ ᱠᱟᱱᱟ ᱮ ᱡᱮᱢᱚᱱ ᱮᱸᱜ ᱧᱤᱫᱟᱹ ᱢᱟᱱᱮ, ᱫᱚᱥᱴᱟ ᱮᱜᱟᱨᱚᱴᱟ ᱠᱚ ᱥᱮᱱ ᱥᱩᱨᱩᱜ ᱠᱟᱱᱟ, ᱮᱠᱟᱞ ᱛᱮ ᱮᱠᱫᱚᱢ ᱵᱷᱳᱨ ᱠᱤᱝᱵᱟ ᱥᱮᱛᱟᱜ ᱥᱟᱛᱴᱟ ᱟᱱᱟᱜ ᱪᱟᱵᱟᱜ ᱠᱟᱱᱟ᱾ ᱢᱟᱱᱮ ᱥᱟᱨᱟ ᱧᱤᱫᱟᱹ ᱢᱤᱫᱴᱮᱱ ᱱᱚᱣᱟ ᱡᱮ ᱯᱳᱜᱨᱟᱢ ᱦᱳᱭᱳᱜ ᱠᱟᱱᱟ, ᱱᱚᱣᱟ ᱫᱚ ᱜᱚᱝᱠᱮ ᱟᱵᱤᱱᱟᱜ ᱪᱮᱫ ᱢᱚᱱᱮ ᱦᱩᱭᱩᱜ ᱠᱟᱱᱟ ᱴᱷᱤᱠ ᱜᱮ ᱦᱩᱭᱩᱜ ᱠᱟᱱᱟ ᱥᱮ ᱚᱠᱟ ᱞᱮᱠᱟ?
ᱱᱚᱣᱟ ᱫᱚ ᱴᱷᱤᱠ ᱠᱚᱫᱚ ᱵᱟᱝ ᱡᱮ ᱱᱚᱝᱠᱟ ᱯᱩᱨᱟᱹ ᱥᱟᱨᱟ ᱧᱤᱫᱟᱹ ᱯᱳᱜᱨᱟᱢ ᱦᱩᱭᱩᱜ ᱠᱟᱱᱟ᱾
ᱢᱟᱱᱮ ᱟᱹᱰᱤ ᱜᱟᱱ ᱵᱟᱹᱲᱤᱡ ᱠᱟᱹᱢᱤ ᱠᱚ ᱦᱩᱭᱩᱜ ᱠᱟᱱᱟ ᱛᱚ᱾
ᱦᱮᱸ ᱦᱮᱸ᱾
ᱟᱵᱚ ᱠᱚᱨᱮᱱ ᱡᱟᱦᱟᱸᱟᱭ ᱢᱟᱱᱮ ᱢᱟᱱᱮ ᱡᱟᱦᱟᱸᱭ ᱢᱤᱥᱨᱟᱢ ᱠᱚ ᱢᱮᱱᱟᱜ ᱠᱚᱣᱟ,
ᱦᱩᱸ᱾
ᱱᱟᱦᱟᱜ ᱢᱟᱱᱮ ᱯᱨᱳᱜᱨᱟᱢ ᱠᱚᱨᱮ ᱦᱮᱡ ᱠᱟᱛᱮᱫ ᱢᱟᱱᱮ ᱟᱨᱚ ᱡᱮᱢᱚᱱ ᱵᱟᱵᱟ ᱦᱚᱲ ᱠᱚ, ᱮᱱ ᱦᱚᱲ ᱠᱚ ᱛᱟᱨᱯᱚᱨᱮ ᱤᱱᱛᱩ ᱠᱚ ᱦᱚ ᱯᱟᱹᱣᱨᱟᱹ ᱦᱟᱺᱰᱤ ᱯᱨᱳᱜᱨᱟᱢ ᱛᱮ ᱪᱟᱞᱟᱣ ᱢᱟᱱᱮ ᱱᱮᱛᱟᱨ ᱫᱚ ᱜᱚᱝᱠᱮ ᱵᱤᱱ ᱧᱮᱞ ᱵᱟᱲᱟᱭᱮᱫ ᱜᱮᱭᱟ ᱛᱚ ᱢᱟᱱᱮ ᱢᱟᱱᱮ ᱚᱱᱟ ᱯᱨᱚᱜᱨᱟᱢ ᱥᱟᱭᱤᱴ ᱨᱮ ᱮᱛᱚ ᱯᱚᱨᱤᱢᱟᱱ ᱛᱮ ᱯᱟᱹᱣᱨᱟᱹ ᱫᱚᱠᱟᱱ, ᱦᱟᱺᱰᱤ ᱫᱚᱠᱟᱱ, ᱢᱟᱱᱮ ᱡᱷᱚᱛᱚ ᱵᱤᱱ ᱧᱮᱞ ᱠᱚᱣᱟ ᱢᱤᱫᱴᱮᱱ ᱫᱚ ᱢᱤᱫᱴᱟᱱ ᱦᱚᱸ ᱫᱤᱠᱩ ᱯᱩᱥᱤ ᱫᱚ ᱵᱟᱹᱱᱩᱜ ᱠᱚᱣᱟ᱾ ᱡᱷᱚᱛᱚ ᱥᱟᱱᱛᱟᱲ ᱜᱮ ᱢᱮᱱᱟᱜ ᱠᱚᱣᱟ ᱚᱱᱟ ᱠᱚᱨᱮ᱾ ᱛᱚ ᱱᱚᱝᱠᱟ ᱜᱮ ᱢᱟᱱᱮ ᱥᱟᱱᱛᱟᱲ ᱪᱤᱠᱟᱹ ᱛᱮᱵᱚᱱ ᱞᱟᱦᱟ ᱫᱟᱲᱮᱭᱟᱜᱼᱟ ᱞᱟᱹᱭ ᱢᱮ?
ᱚᱱᱟ ᱜᱮ᱾
ᱢᱟᱱᱮ ᱚᱱᱟ ᱠᱚᱨᱮ ᱧᱮᱞ ᱞᱮᱠᱷᱟᱱ ᱵᱤᱱ ᱜᱚᱝᱠᱮ ᱢᱟᱱᱮ ᱢᱟᱱᱮ ᱦᱟᱺᱰᱤ ᱯᱟᱹᱣᱨᱟᱹ ᱫᱚᱠᱟᱱ ᱫᱚ ᱡᱚᱛᱚ ᱥᱟᱱᱛᱟᱲᱟᱜ ᱜᱮ, ᱟᱨ ᱧᱩᱭᱮᱜ ᱟᱠᱚ ᱡᱚ ᱛᱚ ᱥᱟᱱᱛᱟᱲ ᱦᱚᱲ ᱠᱚᱜᱮ ᱥᱟᱱᱛᱟᱲ ᱠᱚᱜᱮ᱾
ᱦᱩᱸ᱾
ᱧᱩᱭᱮᱜ ᱟᱠᱚ ᱟᱨ ᱚᱱᱟ ᱯᱨᱳᱜᱨᱟᱢ ᱠᱚ ᱪᱟᱞᱟᱜ ᱠᱟᱱᱟ ᱟᱨ ᱠᱚ ᱚᱱᱟ ᱵᱷᱩᱞ ᱵᱷᱟᱞ ᱠᱚ ᱠᱟᱹᱢᱤᱭᱮᱜ-ᱟ᱾ ᱦᱟᱝᱠᱩ ᱥᱟᱞᱟᱜ ᱠᱚ ᱠᱷᱟᱹᱯᱟᱹᱨᱤᱜ ᱠᱟᱱᱟ, ᱱᱩᱝᱠᱩ ᱥᱟᱞᱟᱜ ᱠᱚ ᱠᱷᱟᱹᱯᱟᱹᱨᱤᱜ ᱠᱟᱱᱟ ᱠᱚ, ᱚᱝᱠᱟᱱᱟᱜ ᱠᱤᱪᱷᱩ ᱦᱳᱭᱳᱜ ᱠᱟᱱᱟ ᱟᱨᱠᱤ᱾
ᱦᱩᱸ, ᱚᱱᱟ ᱠᱤᱱᱛᱩ ᱟᱵᱚ ᱜᱮ ᱠᱚᱨᱟᱣ ᱟᱵᱚᱱ᱾
ᱦᱩᱸ᱾ ᱟᱫᱚ ᱪᱮᱛᱟᱱ ᱢᱚᱦᱚᱞ ᱠᱷᱚᱱᱟᱜ ᱡᱚᱫᱤ ᱥᱮᱨᱚᱠᱚᱢ ᱢᱟᱱᱮ ᱥᱴᱮᱯ ᱠᱚ ᱦᱟᱛᱟᱣᱟ,
ᱦᱩᱸ᱾
ᱵᱚᱱᱫᱚᱨ ᱨᱮᱱᱟᱜ, ᱢᱟᱱᱮ ᱵᱚᱱᱫᱚ ᱵᱟᱝ ᱨᱮ ᱦᱚᱸ ᱢᱟᱱᱮ ᱠᱚᱢ ᱨᱮᱱᱟᱜ ᱞᱮᱠᱷᱟᱱ ᱠᱟᱹᱴᱤᱡ ᱵᱷᱟᱜᱮ ᱠᱚᱜᱼᱟ ᱟᱨᱠᱤ᱾ ᱟᱫᱚ ᱱᱮᱛᱟᱨ ᱫᱚ ᱟᱵᱚ ᱫᱚ ᱥᱟᱱᱛᱟᱲ ᱫᱚ ᱢᱟᱱᱮ ᱮᱢᱚᱱ ᱵᱮᱯᱟᱨ ᱟᱠᱟᱱᱟ ᱡᱮ ᱢᱟᱱᱮ ᱡᱟᱦᱟᱱᱟᱜ ᱨᱮᱜᱮ ᱨᱟᱹᱥᱠᱟᱹ ᱫᱚᱨᱠᱟᱨᱚᱜ ᱠᱟᱱ ᱛᱟᱠᱚᱣᱟ ᱡᱮᱢᱚᱱ, ᱟᱹᱰᱤ ᱦᱚᱲᱢᱟ ᱢᱟᱱᱮ ᱵᱟᱯᱞᱟ ᱠᱚᱨᱮ ᱠᱚ ᱟᱜᱩᱭᱮᱜᱼᱟ ᱯᱨᱳᱜᱨᱟᱢ᱾
ᱦᱮᱸ᱾
ᱪᱟᱞᱟᱜ ᱠᱟᱱᱟ ᱛᱩᱵᱩ ᱢᱟᱱᱟ ᱡᱟᱭ ᱛᱮᱢᱚᱱ ᱟᱵᱚᱱᱟᱜ ᱱᱚᱣᱟ ᱦᱩᱞ ᱢᱟᱦᱟ ᱡᱟᱦᱟᱸ ᱥᱤᱫᱩ ᱠᱟᱹᱱᱩ ᱠᱚ, ᱢᱟᱱᱮ ᱞᱟᱹᱲᱦᱟᱹᱭ ᱠᱟᱛᱮᱜ ᱡᱟᱦᱟᱸ ᱢᱟᱱᱮ ᱟᱠᱚᱣᱟᱜ ᱡᱤᱸᱣᱤ ᱠᱚ ᱟᱞᱟᱭ ᱞᱮᱫ ᱛᱟᱠᱚᱣᱟ᱾ ᱩᱱᱟᱜ ᱚᱱᱟ ᱫᱩᱠ ᱞᱮᱠᱟᱱ ᱫᱤᱱ ᱨᱮ᱾ ᱢᱟᱱᱮ ᱯᱨᱳᱜᱨᱟᱢ ᱟᱹᱜᱩ, ᱚᱱᱟ ᱫᱚ ᱮᱠᱫᱚᱢ ᱜᱮ ᱩᱪᱤᱛ ᱵᱟᱝ ᱠᱟᱱᱟ᱾
ᱮᱠᱫᱚᱢ ᱵᱟᱝ ᱱᱚᱣᱟ ᱠᱚᱫᱚ ᱩᱪᱤᱛ ᱛᱟᱦᱮ ᱜᱮ ᱵᱟᱝ᱾
ᱦᱚᱸ ᱱᱤᱛᱚᱜ ᱟᱵᱚ ᱥᱟᱱᱛᱟᱲ ᱫᱚ ᱚᱱᱟ ᱠᱚᱫᱚ ᱠᱚ ᱟᱹᱜᱩᱭᱮᱫᱼᱟ᱾ ᱟᱫᱚ ᱦᱩᱞ ᱢᱟᱦᱟ ᱫᱤᱵᱚᱥ ᱨᱮ ᱯᱨᱳᱜᱨᱟᱢ ᱵᱚᱱ ᱟᱹᱜᱩᱭᱟ᱾ ᱱᱩᱭ ᱵᱚᱱ ᱟᱹᱜᱩᱭᱟ ᱦᱟᱱᱤ ᱵᱚᱱ ᱟᱹᱜᱩᱭᱟ, ᱱᱚᱣᱟ ᱞᱟᱹᱭ ᱟᱨᱠᱤ ᱵᱤᱡᱤ ᱢᱮᱱᱟᱜ ᱠᱚᱣᱟ ᱡᱚᱛᱚ᱾
ᱦᱮᱸ᱾ ᱱᱚᱣᱟ ᱠᱚᱫᱚ ᱮᱠᱫᱚᱢ ᱛᱮ ᱚᱪᱤᱛ ᱫᱚ ᱵᱟᱝ ᱾
ᱦᱩᱞ ᱢᱟᱦᱟ ᱠᱚᱨᱮ ᱫᱚ ᱱᱚᱣᱟ ᱠᱚᱫᱚ ᱵᱟᱭ ᱴᱷᱤᱠᱚᱜᱼᱟ᱾ ᱦᱩᱞ ᱢᱟᱦᱟ ᱨᱮᱫᱚ ᱢᱤᱫᱴᱮᱱ ᱟᱵᱚ ᱵᱚᱱ ᱵᱟᱲᱟᱭᱟ ᱡᱮ ᱥᱤᱫᱸᱩ ᱠᱟᱹᱱᱩ ᱱᱚᱝᱠᱟᱱᱟᱜ ᱢᱟᱱᱮ, ᱩᱱᱦᱤᱞᱳᱜ ᱫᱚ ᱫᱩᱸᱠ ᱨᱮᱱᱟᱜ ᱫᱤᱱ ᱠᱟᱱᱟ᱾
ᱦᱚᱸ᱾
ᱫᱩᱠ ᱨᱮᱱᱟᱜ ᱫᱤᱱ ᱠᱟᱱᱟ, ᱪᱮᱫᱟᱜ ᱥᱮ ᱥᱤᱫᱸᱩ ᱠᱟᱹᱱᱩ ᱛᱟᱠᱚ ᱡᱚᱛᱚ ᱢᱟᱱᱮ ᱡᱤᱣᱤ ᱟᱞᱟᱟᱭ ᱞᱮᱱ ᱛᱟᱠᱚᱣᱟ ᱩᱱ ᱦᱤᱞᱳᱜ, ᱞᱟᱹᱲᱦᱟᱹᱭ ᱠᱟᱛᱮᱜ᱾ ᱛᱚ ᱚᱱᱟ ᱞᱮᱠᱟᱱ ᱫᱤᱱ ᱨᱮ, ᱨᱟᱹᱥᱠᱟᱹ ᱫᱚ ᱵᱟᱭ ᱴᱷᱤᱠᱚᱜ ᱠᱟᱱᱟ᱾ ᱛᱚ ᱱᱚᱳᱱᱟ ᱠᱚᱜᱮ ᱦᱟᱸᱜ ᱢᱟᱱᱮ ᱯᱞᱚᱵᱮᱞᱮᱢ ᱫᱚ ᱦᱩᱭᱩᱜ ᱠᱟᱱᱟ ᱟᱵᱚᱱᱟᱜ ᱢᱟᱱᱮ ᱥᱚᱢᱟᱡ ᱵᱟᱨᱛᱟ ᱨᱮᱫᱚ᱾
ᱦᱩᱸ᱾
ᱦᱚᱭ ᱜᱚᱝᱠᱮ ᱟᱯᱮᱥᱮᱱ ᱚᱱᱛᱮ ᱢᱟᱱᱮ, ᱢᱟᱱᱮ ᱢᱟᱱᱮ ᱯᱨᱳᱜᱨᱟᱢ ᱠᱚ ᱚᱱᱠᱟ ᱦᱩᱭ ᱵᱟᱲᱟ ᱟᱠᱟᱱᱟ ᱥᱮ ᱪᱮᱫ ᱱᱤᱭᱟᱹ ᱵᱟᱨ ᱡᱮᱢᱚᱱ ᱦᱩᱞ ᱢᱟᱦᱟ ᱠᱚᱨᱮ ᱚᱱᱟ ᱫᱷᱟᱨᱮ ᱯᱟᱥᱮ ᱨᱮ
᱾ ᱵᱟᱝ ᱦᱩᱞ ᱢᱟᱦᱟ ᱥᱚᱢᱚᱭ ᱫᱚ ᱟᱞᱮ ᱫᱚ ᱱᱚᱛᱮ ᱫᱚ ᱵᱟᱝ ᱦᱩᱭᱩᱜ ᱜᱮᱭᱟ᱾
ᱟᱪᱪᱷᱟ ᱟᱪᱪᱷᱟ᱾
ᱮᱢᱱᱤ ᱯᱩᱡᱟᱹ ᱥᱚᱢᱚᱭ ᱫᱚ ᱦᱩᱭᱩᱜ ᱜᱮᱭᱟ᱾
ᱚ ᱟᱪᱪᱷᱟ ᱟᱪᱪᱷᱟ ᱚᱱᱟ ᱯᱩᱡᱟᱹ ᱠᱚᱨᱮ ᱵᱟᱝ?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
ᱪᱮᱫ ᱯᱩᱡᱟᱹ ᱜᱚᱢᱠᱮ, ᱱᱚᱣᱟ ᱫᱩᱨᱜᱟᱹ ᱯᱩᱡᱟᱹ ᱥᱮ ᱪᱮᱫ?
ᱵᱟᱝ ᱫᱩᱨᱜᱟ ᱯᱩᱡᱟᱹ ᱨᱮᱛᱚ ᱟᱞᱮᱭᱟᱜ ᱥᱟᱱᱛᱟᱨᱟ ᱛᱚ ᱵᱟᱝ ᱠᱟᱱᱟ᱾ ᱚᱱᱟ ᱠᱷᱟᱹᱛᱤᱨ ᱥᱟᱱᱛ ᱫᱩᱨᱜᱟ ᱯᱩᱡᱟᱹ ᱥᱚᱢᱚᱭ ᱫᱚ ᱵᱟᱝ ᱦᱚᱭᱩᱜ ᱜᱮᱭᱟ ᱠᱚ᱾ ᱟᱫᱚ ᱱᱚᱛᱮ ᱵᱤᱥᱤᱨ ᱵᱷᱟᱜ ᱜᱮ ᱦᱩᱭ ᱜᱮ ᱮᱧ ᱯᱷᱩᱴᱵᱚᱞ ᱠᱷᱮᱞ ᱠᱚ ᱮᱢ ᱞᱮᱠᱷᱟᱡ, ᱛᱚᱠᱷᱚᱱ ᱫᱚ ᱠᱟᱹᱴᱤᱡ ᱮᱢ ᱵᱟᱰᱟᱭ ᱜᱮᱭᱟ ᱠᱚ᱾
ᱟᱪᱪᱷᱟ ᱟᱪᱪᱷᱟ ᱢᱟᱱᱮ ᱵᱚᱞ ᱠᱷᱮᱞ, ᱢᱟᱱᱮ ᱵᱚᱞ ᱠᱷᱮᱞ ᱛᱚᱨᱚᱵ ᱠᱷᱚᱱᱟᱜ ᱠᱚ ᱮᱢ ᱜᱮᱭᱟ ᱵᱟᱝ ᱡᱮ ᱦᱤᱞᱚᱜ ᱢᱟᱱᱮ ᱴᱩᱨᱱᱟᱢᱮᱱᱴ ᱢᱟᱱᱮ ᱵᱚᱞ ᱠᱷᱮᱞ ᱴᱩᱨᱱᱟᱢᱮᱱᱴ ᱦᱚᱸ ᱛᱟᱦᱮᱱᱟ ᱟᱨ ᱪᱟᱵᱟ ᱞᱮᱱᱠᱷᱟᱱ ᱱᱚᱛᱮ ᱯᱨᱳᱜᱨᱟᱢ ᱦᱩᱭᱩᱜᱼᱟ ᱵᱟᱝ?
ᱦᱮᱸ ᱡᱟᱦᱟᱸᱭ ᱠᱚ ᱡᱤᱛᱟᱹᱜ ᱟᱠᱚ ᱩᱱᱠᱩ ᱫᱚ ᱫᱚᱢᱮ ᱨᱟᱹᱥᱠᱟ ᱠᱟᱛᱮ ᱪᱟᱞᱟᱜ ᱟᱠᱚ᱾
ᱚᱸ ᱟᱪᱪᱷᱟ ᱟᱪᱪᱷᱟ᱾
ᱛᱚᱵᱮ ᱟᱯᱮ ᱚᱱᱛᱮ ᱫᱚ ᱯᱦᱟᱱᱥᱚᱱ ᱠᱚ ᱦᱩᱭᱩᱜ ᱜᱮᱭᱟ ᱥᱮ ᱵᱟᱝ?
ᱯᱷᱟᱱᱥᱚᱱ ᱠᱚ ᱦᱮᱸ ᱱᱚᱣᱟ ᱠᱚᱨᱮ ᱦᱚᱸ ᱦᱩᱭ ᱵᱟᱲᱟᱜ ᱜᱮᱭᱟ ᱠᱚᱢ ᱵᱮᱥᱤ ᱦᱩᱭ ᱵᱟᱲᱟᱜ ᱜᱮᱭᱟ ᱢᱟᱡᱷᱮ ᱥᱟᱡᱷᱮ᱾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
ᱚᱱᱠᱟ ᱦᱚᱸ ᱟᱞᱮᱥᱮᱱ ᱫᱚ ᱢᱟᱱᱮ ᱵᱟᱢ ᱧᱮᱞ ᱵᱟᱲᱟ ᱦᱩᱭ ᱟᱠᱟᱱᱟ ᱦᱚᱸᱜᱼᱚᱝᱠᱟ ᱢᱟᱱᱮ ᱦᱩᱞ ᱢᱟᱦᱟᱸ ᱨᱮ ᱟᱹᱜᱩ ᱠᱟᱜ ᱠᱚ ᱪᱮᱜ ᱚᱱᱠᱟᱱᱟᱜ ᱫᱚ ᱵᱟᱝ ᱢᱚᱴᱟᱢᱩᱴᱤ ᱠᱷᱚᱵᱚᱨ ᱠᱚ ᱧᱟᱢ ᱵᱟᱲᱟ ᱞᱮᱱᱟ ᱢᱚᱴᱟᱢᱩ ᱴᱤ ᱚᱱᱠᱟ ᱠᱚ ᱟᱹᱜᱩ ᱵᱟᱲᱟᱜ ᱞᱮᱫ ᱛᱟᱦᱮᱸᱜ᱾
ᱦᱩᱸ
ᱦᱩᱸ ᱟᱨ ᱵᱟᱝ ᱨᱮᱦᱚᱸ ᱱᱚᱣᱟ ᱥᱳᱥᱟᱞ ᱢᱤᱰᱤ